ᱦᱟᱸ ᱦᱮᱞᱳ ᱡᱚᱦᱟᱨ ᱜᱮ।
ᱛᱟᱦᱞᱮ ᱪᱮᱫ ᱞᱮᱠᱟ ᱢᱮᱱᱟᱜ ᱵᱤᱱᱟ?
ᱦᱮᱸ ᱱᱟᱯᱟᱭ ᱜᱮ᱾
ᱟᱪᱪᱷᱟ ᱦᱮᱸ ᱟᱹᱞᱤᱧ ᱦᱚᱸ ᱱᱟᱯᱟᱭ ᱜᱮ᱾
ᱦᱮᱸᱛᱚ᱾
ᱟᱯᱮ ᱚᱱᱛᱮ ᱟᱵᱷᱚᱣᱟ ᱛᱮᱦᱮᱧ ᱪᱮᱫ ᱞᱮᱠᱟ ᱢᱮᱱᱟᱜᱼᱟ?
ᱦᱮᱸ ᱪᱮᱫ ᱞᱮᱠᱟ
ᱛᱮᱦᱮᱧ ᱛᱮᱦᱮᱧᱟᱜ ᱟᱵᱚᱦᱟᱣᱟ ᱪᱮᱫ ᱞᱮᱠᱟ ᱢᱮᱱᱟᱜᱼᱟ ᱟᱯᱮ ᱚᱱᱛᱮ?
ᱦᱮᱸ ᱟᱞᱮ ᱥᱮᱱ ᱦᱚᱸ ᱱᱚᱛᱮ ᱫᱚ ᱱᱟᱯᱟᱭ ᱜᱮ᱾
ᱟᱪᱪᱷᱟ ᱵᱟᱭ ᱫᱟᱜ ᱵᱟᱲᱟ ᱟᱠᱟᱫᱟ?
ᱦᱮᱸ ᱵᱟ ᱫᱟᱜ ᱛᱚ ᱦᱟᱸᱜ ᱵᱟᱭ ᱫᱟᱜ ᱟᱠᱟᱫ ᱦᱩᱭᱱᱟ ᱯᱮ ᱯᱩᱱ ᱫᱤᱱ ᱜᱟᱱ ᱵᱟᱭ ᱫᱟᱜ ᱵᱟᱲᱟ ᱠᱟᱫᱟ᱾
ᱟᱪᱪᱷᱟ
ᱦᱮᱸ
ᱟᱨ ᱪᱟᱨᱟ ᱠᱚᱯᱮ ᱜᱤᱰᱤ ᱵᱟᱲᱟ ᱠᱟᱫᱟ ᱥᱮ ᱵᱟᱝ?
ᱦᱮᱸ ᱪᱟᱨᱟ ᱠᱚᱫᱚᱞᱮ ᱜᱤᱰᱤ ᱵᱟᱲᱟ ᱟᱠᱟᱫᱟ ᱟᱫᱚ ᱱᱚᱜᱼᱚᱭ ᱫᱟᱜ ᱠᱚᱜᱮᱞᱮ ᱛᱟᱹᱜᱤ ᱵᱟᱲᱟᱭ ᱫᱟᱜ ᱠᱚᱜᱮ ᱵᱟᱝ ᱦᱤᱡᱩᱜ ᱠᱟᱱᱟ᱾
ᱟᱪᱪᱷᱟ ᱚᱱᱛᱮ ᱢᱟᱱᱮ ᱫᱟᱜ ᱨᱮᱱᱟᱜ ᱢᱤᱱᱤ ᱴᱤᱱᱤ ᱠᱚᱱᱳ ᱵᱮᱵᱚᱥᱛᱷᱟ ᱵᱟᱹᱱᱩᱜᱼᱟ ᱥᱮ ᱥᱮᱨᱢᱟ ᱫᱟᱜ ᱛᱮᱯᱮ ᱨᱚᱦᱚᱭ ᱜᱮᱭᱟ ᱦᱩᱲᱩ
ᱦᱮᱸ ᱟᱞᱮ ᱫᱚ ᱥᱮᱨᱢᱟ ᱫᱟᱜ ᱛᱮᱜᱮ ᱞᱮ ᱨᱚᱦᱚᱭ ᱵᱟᱲᱟᱭᱟ ᱱᱚᱛᱮ ᱫᱚ᱾
ᱚ ᱢᱟᱱᱮ ᱟᱨ ᱠᱮᱱᱮᱞ ᱠᱚ ᱵᱟᱹᱱᱩᱜᱼᱟ ᱠᱮᱱᱮᱞ
ᱠᱮᱱᱮᱞ ᱠᱚ ᱢᱮᱱᱟᱜᱼᱟ ᱟᱫᱚ ᱚᱱᱟ ᱫᱚ ᱨᱚᱦᱚᱭ ᱥᱤᱡᱤᱱ ᱨᱮᱜᱮ ᱠᱚ ᱟᱲᱟᱜᱟ ᱠᱮᱞᱮᱱ ᱫᱟᱜ ᱦᱚᱸ ᱟᱫᱚ ᱱᱚᱝᱠᱟ ᱤᱢᱱᱤ ᱫᱤᱱᱫᱚ ᱵᱟᱠᱚ ᱟᱲᱟᱜ ᱵᱟᱲᱟᱭᱟ᱾
ᱟᱪᱪᱷᱟ
ᱦᱮᱸ
ᱛᱟᱦᱚᱞᱮ ᱦᱳᱲᱳ ᱠᱚᱫᱚ ᱵᱚᱪᱷᱚᱨ ᱨᱮ ᱢᱤᱫ ᱫᱷᱟᱣ ᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥ
ᱦᱮᱸ ᱱᱚᱛᱮ ᱫᱚ ᱢᱤᱫ ᱫᱷᱟᱣ ᱜᱮᱞᱮ ᱪᱟᱥᱼᱟ ᱦᱮᱸ
ᱟᱞᱮᱥᱮᱫ ᱫᱚ ᱵᱟᱨ ᱫᱷᱟᱣ ᱜᱮᱞᱮ ᱪᱟᱥ ᱜᱮᱭᱟ ᱠᱟᱨᱚᱱ ᱢᱤᱱᱤ ᱴᱤᱱᱤ ᱠᱚᱢᱮᱱᱟᱜ ᱜᱮᱭᱟ ᱚᱱᱛᱮ ᱛᱟᱨᱯᱚᱨᱮ ᱢᱤᱫᱴᱮᱱ ᱡᱷᱟᱨᱱᱟ ᱢᱮᱱᱟᱜ ᱛᱟᱞᱮᱭᱟ ᱜᱟᱰᱟ ᱢᱮᱱᱟᱜᱼᱟ ᱥᱟᱨᱟ ᱵᱚᱪᱷᱚᱨ ᱫᱟᱜ ᱛᱟᱦᱮᱱ ᱜᱮᱭᱟ ᱛᱟᱨᱯᱚᱨᱮ ᱠᱮᱱᱮᱞ ᱫᱟᱜ ᱠᱚ ᱟᱲᱟᱜ ᱜᱮᱭᱟ ᱥᱤᱡᱤᱱ ᱨᱮ
ᱥᱤᱡᱤᱱ ᱨᱮ ᱠᱚ ᱟᱲᱟᱜ ᱜᱮᱭᱟ ᱵᱟᱝ
ᱦᱮᱸ ᱢᱟᱱᱮ ᱪᱟᱥ ᱥᱚᱢᱚᱭ ᱜᱮᱠᱚ ᱟᱲᱟᱜ ᱜᱮᱭᱟ ᱢᱟᱱᱮ ᱫᱟᱜ ᱨᱮᱱᱟᱜ ᱥᱮᱨᱚᱠᱚᱢ ᱚᱵᱷᱟᱵ ᱫᱚ ᱵᱟᱝ ᱦᱩᱭᱩᱜ ᱜᱮᱭᱟ ᱢᱟᱱᱮ ᱦᱩᱲᱩ ᱠᱚᱫᱚ ᱵᱟᱨ ᱫᱷᱟᱣ ᱠᱟᱛᱮ ᱜᱮ ᱪᱟᱥ ᱦᱩᱭᱩᱜᱼᱟ ᱟᱞᱮ ᱱᱚᱛᱮ ᱫᱚ
ᱟᱪᱪᱷᱟ ᱵᱟᱨ ᱫᱷᱟᱣ ᱠᱟᱛᱮ ᱵᱟᱝ
ᱦᱮᱸ
ᱦᱮᱸ ᱛᱟᱦᱞᱮ ᱛᱚᱞᱟ ᱠᱚᱫᱚ ᱯᱮ ᱜᱤᱰᱤ ᱵᱟᱲᱟᱠᱟᱜ-ᱟ᱾
ᱦᱮᱸ ᱳᱭ ᱠᱚᱭᱮᱠ ᱫᱤᱱ ᱨᱮᱭᱟᱜ ᱜᱤᱰᱤ ᱦᱩᱭ ᱠᱟᱱᱟ᱾ ᱛᱟᱯᱚᱨᱮ ᱥᱤᱡᱤᱱ ᱚᱣᱟᱭᱤᱥ ᱥᱚᱵᱡᱤ ᱠᱚ ᱪᱟᱥ ᱦᱩᱭᱩᱜ ᱜᱮᱭᱟ ᱱᱚᱛᱮ ᱫᱚ᱾
ᱟᱪᱪᱷᱟ ᱥᱚᱵᱡᱤ ᱠᱚ ᱪᱟᱥ ᱵᱟᱲᱟᱭᱟ, ᱱᱤᱛᱚᱜ ᱛᱟᱦᱚᱞᱮ ᱪᱟᱥ ᱵᱟᱲᱟ ᱟᱠᱟᱫᱼᱟ ᱥᱮ ᱵᱟᱝ ᱥᱚᱵᱽᱡᱤ ᱠᱚᱫᱚ ᱦᱟᱸᱱᱟᱜ?
ᱦᱮᱸ ᱱᱮᱛᱟᱨ ᱢᱮᱱᱟᱜᱼᱟ ᱪᱟᱥ᱾
ᱛᱟᱦᱞᱮ ᱟᱹᱵᱤᱱ ᱫᱚᱵᱤᱱ ᱪᱟᱥ ᱵᱟᱲᱟ ᱟᱠᱟᱫ-ᱟᱥᱮ ᱵᱟᱝ?
ᱱᱤᱭᱟᱹ ᱵᱟᱨ ᱫᱚ ᱠᱚᱢ ᱪᱟᱥ ᱦᱩᱭ ᱠᱟᱱᱟ ᱢᱟᱱᱮ ᱟᱞᱩ ᱠᱚ ᱪᱟᱥ ᱦᱩᱭ ᱞᱮᱱᱟ ᱛᱟᱨᱯᱚᱨ ᱚᱱᱟ ᱠᱷᱚᱥᱞᱟ ᱠᱚ ᱤᱭᱟᱹ ᱦᱩᱭ ᱞᱮᱱᱟ ᱛᱟᱨᱯᱚᱨᱼᱼ ᱠᱚᱸᱰᱷᱟ ᱠᱚᱨᱟᱣ ᱦᱩᱭ ᱞᱮᱱᱟ ᱛᱟᱨᱯᱚᱨᱮ ᱱᱮᱛᱟᱨ ᱦᱚᱛᱚᱫ ᱠᱚ ᱢᱮᱱᱟᱜᱼᱟ ᱠᱚᱢ ᱧᱚᱜ
ᱟᱪᱪᱷᱟ ᱟᱪᱪᱷᱟ ᱟᱪᱪᱷᱟ
ᱛᱟᱦᱚᱞᱮ ᱥᱚᱵᱽᱡᱤ ᱯᱮ ᱪᱟᱥ ᱵᱟᱲᱟᱭ ᱜᱮᱭᱟ ᱥᱮ ᱵᱟᱝ ᱚᱱᱛᱮ?
ᱦᱮᱸ ᱥᱚᱵᱽᱡᱤ ᱠᱚ ᱪᱟᱥ ᱵᱟᱲᱟᱭ ᱟᱫᱚ ᱱᱤᱛᱚᱜ ᱦᱟᱸᱜ ᱥᱚᱵᱽᱡᱤ ᱵᱟᱞᱮ ᱪᱟᱥᱮ ᱟᱞᱮᱫᱚ ᱦᱟᱸᱜ ᱚᱱᱮ ᱪᱟᱥ ᱠᱚᱦᱟᱸᱜ ᱨᱟᱠᱟᱵ ᱵᱟᱲᱟ ᱠᱟᱛᱮᱫ ᱱᱟᱸᱜ ᱪᱟᱥ ᱟᱞᱮ ᱦᱟᱸᱜ ᱥᱚᱵᱽᱡᱤ ᱠᱚᱫᱚ ᱦᱟᱸᱜ᱾
ᱟᱪᱪᱷᱟ
ᱚᱱᱟ ᱡᱟᱦᱟᱸ ᱠᱷᱮᱛ ᱠᱚᱨᱮᱱᱟᱜ ᱵᱟᱹᱫᱽ ᱠᱚᱨᱮᱱᱟᱜ ᱠᱟᱹᱴᱤᱡ ᱚᱱᱟ ᱦᱩᱲᱩ ᱠᱚᱜᱮ ᱨᱟᱠᱟᱵ ᱵᱟᱲᱟ ᱠᱟᱛᱮ ᱚᱱᱟ ᱨᱮᱜᱮᱞᱮ ᱪᱟᱥ ᱥᱟᱦᱟ ᱨᱮ ᱫᱚ
ᱟᱪᱪᱷᱟ
ᱦᱚᱸ ᱛᱟᱦᱮᱱ ᱜᱮᱭᱟ ᱛᱚ᱾
ᱦᱮᱸ ᱦᱮᱸ
ᱠᱚ ᱛᱮ ᱜᱮ ᱦᱟᱸᱜ ᱞᱮ ᱪᱟᱥᱟ᱾
ᱟᱢᱢᱟᱵᱚᱛᱤ ᱯᱟᱨᱚᱢᱱᱟ ᱟᱢᱢᱟᱵᱚᱛᱤ ᱨᱮᱯᱮ ᱯᱟᱞᱟᱣ ᱢᱟᱱᱟᱣ ᱜᱮᱭᱟ ᱥᱮ ᱵᱟᱝ ᱟᱯᱮ ᱚᱱᱛᱮ
ᱯᱟᱞᱚᱱ ᱢᱟᱱᱟᱣ ᱜᱮᱭᱟᱞᱮ ᱟᱫᱚ ᱟᱞᱮ ᱫᱚ ᱱᱚᱛᱮᱦᱚᱸ ᱵᱮᱥᱤᱨ ᱵᱷᱟᱜ ᱫᱚ ᱠᱟᱱᱴᱷᱟᱲ ᱠᱚᱜᱮ ᱠᱚ ᱯᱤᱴᱷᱟᱹᱭᱟ ᱡᱟᱦᱟᱱᱟᱜ ᱠᱚᱫᱚ ᱵᱟᱝ ᱚᱱᱠᱟ ᱦᱟᱸᱜ ᱫᱚ ᱵᱟᱠᱚ ᱢᱟᱱᱟᱣᱟ ᱡᱟᱦᱟᱱᱟᱜ ᱠᱚᱫᱚ᱾
ᱦᱮᱸ ᱟᱞᱮ ᱦᱚᱸ ᱚᱱᱠᱟᱟᱜ ᱜᱮ ᱳᱭ ᱠᱟᱱᱴᱷᱟᱲᱠᱚ ᱟᱹᱞᱩ ᱠᱚ ᱡᱚᱢᱟ ᱛᱟᱯᱚᱨᱮ ᱡᱮ ᱡᱚ ᱠᱚ ᱯᱤᱴᱷᱟᱹ ᱯᱤᱴᱷᱟᱹᱭᱟ ᱡᱤᱞ ᱯᱤᱴᱷᱟᱹ ᱠᱚ ᱥᱮᱨᱚᱠᱚᱢ ᱯᱨᱳᱜᱨᱟᱢ ᱵᱟ ᱯᱟᱛᱟ ᱮᱱᱮᱡ ᱠᱚ ᱟᱞᱮ ᱥᱩᱨ ᱨᱮᱫᱚ ᱵᱟᱝ ᱦᱩᱭᱩᱜᱼᱟ ᱠᱤᱱᱛᱩ ᱥᱟᱺᱜᱤᱧ ᱨᱮ ᱦᱩᱭᱩᱜ ᱜᱮᱭᱟ᱾
ᱟᱪᱪᱷᱟ ᱟᱢᱵᱟᱵᱚᱛᱤ ᱨᱮ ᱵᱟᱝ
ᱦᱮᱸ ᱟᱹᱰᱤ ᱡᱟᱭᱜᱟ ᱨᱮ ᱥᱟᱺᱜᱤᱧ ᱠᱚᱨᱮ ᱧᱮᱞ ᱦᱩᱭ ᱠᱟᱱᱟ ᱦᱩᱭᱩᱜ ᱜᱮᱭᱟ᱾
ᱟᱪᱪᱷᱟ ᱟᱪᱪᱷᱟ ᱦᱮᱸ ᱟ ᱱᱚᱣᱟ ᱠᱚᱨᱮ ᱫᱚ ᱦᱟᱸᱜ ᱦᱮᱸ ᱟᱞᱮ ᱱᱚᱣᱟ ᱠᱚᱨᱮ ᱫᱚ ᱵᱟᱝ ᱦᱩᱭᱩᱜᱼᱟ ᱯᱟᱛᱟ ᱠᱚᱫᱚ ᱦᱮᱸ
ᱛᱤᱨᱤᱥᱮ ᱡᱩᱱ ᱫᱚ ᱥᱩᱨ ᱦᱤᱡᱩᱜ ᱠᱟᱱᱟ, ᱢᱟᱱᱮ ᱛᱤᱨᱤᱥᱮ ᱦᱩᱞ ᱢᱟᱦᱟ ᱯᱮ ᱢᱟᱱᱟᱣ ᱜᱮᱭᱟ ᱟᱯᱮ ᱟᱛᱳ ᱠᱚᱨᱮ?
ᱦᱮᱸ ᱟᱛᱳ ᱫᱚ ᱦᱟᱸᱜ ᱟᱞᱮ ᱫᱚ ᱦᱟᱸᱜ ᱵᱟᱞᱮ ᱢᱟᱱᱟᱣ ᱟᱹᱛᱩ ᱨᱮᱫᱚ ᱦᱟᱸᱜ ᱢᱟᱱᱮ ᱟᱞᱮ ᱟᱹᱛᱩ ᱥᱩᱨ ᱨᱮ ᱚᱸᱰᱮ ᱜᱮᱞᱮ ᱦᱟᱸᱜ ᱞᱮ ᱢᱟᱱᱟᱣᱟ ᱟᱞᱮ ᱫᱚ᱾
ᱟᱪᱪᱷᱟ ᱢᱟᱱᱮ ᱚᱠᱟ ᱵᱷᱟᱯ ᱯᱮ ᱚᱠᱟ ᱵᱷᱟᱯ ᱯᱮ ᱢᱟᱱᱟᱣ ᱜᱮᱭᱟ ᱠᱟᱹᱴᱤᱡ ᱞᱟᱹᱭ ᱞᱮᱠᱷᱟᱱ ᱵᱷᱟᱜᱤ ᱠᱚᱜᱼᱟ᱾
ᱦᱮᱸ ᱟᱞᱮ ᱫᱚ ᱦᱟᱸᱜ ᱞᱟᱹᱭ ᱞᱮᱠᱷᱟᱱ ᱫᱚ ᱟᱞᱮ ᱫᱚ ᱥᱩᱨ ᱥᱩᱯᱩᱨ ᱢᱮᱱᱟᱜ ᱞᱮᱭᱟ ᱱᱟᱜ ᱚᱱᱠᱟ ᱯᱩᱱ ᱢᱚᱬᱮ ᱟᱹᱛᱩ ᱜᱟᱱ ᱦᱟᱜ ᱢᱮᱱᱟᱜ ᱟᱹᱛᱩ ᱦᱟᱜ ᱦᱮᱸ ᱟᱫᱚ ᱚᱱᱟ ᱡᱚᱛᱚ ᱢᱚᱣᱡᱟᱹ ᱠᱚᱛᱮ ᱜᱮ ᱟᱞᱮ ᱫᱚ ᱚᱸᱰᱮ ᱢᱤᱫᱴᱷᱮᱱ ᱜᱮᱞᱮ ᱵᱚᱸᱜᱟᱭᱟ᱾ ᱟᱫᱚ ᱚᱸᱰᱮ ᱫᱚᱦᱟᱜ ᱵᱚᱸᱜᱟ ᱫᱚᱞᱮ ᱵᱚᱸᱜᱟᱭᱟ ᱠᱷᱟᱱ ᱡᱟᱦᱟᱱᱟᱜ ᱠᱚᱫᱚ ᱦᱟᱸᱜ ᱵᱟᱞᱮ ᱫᱚᱦᱚ ᱵᱟᱲᱟᱭᱟ ᱟᱞᱮ ᱫᱚ ᱦᱟᱸᱜ ᱚᱱᱠᱟ ᱠᱚᱫᱚ ᱦᱟᱸᱜ᱾ ᱰᱟᱨᱢᱟ ᱠᱚᱥᱮ ᱚᱱᱠᱟ ᱡᱟᱦᱟᱸ ᱱᱟᱭᱤᱴ ᱯᱨᱳᱜᱨᱟᱢ ᱠᱚ ᱚᱱᱟ ᱠᱚᱫᱚ ᱦᱟᱸᱜ ᱵᱟᱝ ᱫᱚᱦᱚᱼᱟ ᱦᱮᱸ ᱟᱫᱚ ᱚᱱᱟ ᱥᱟᱶᱛᱮ ᱫᱚ ᱦᱟᱸᱜ ᱫᱚᱦᱚ ᱠᱟᱜ ᱞᱮ ᱵᱚᱞ ᱠᱷᱮᱞ ᱜᱮ ᱦᱟᱜ ᱞᱮ ᱫᱚᱦᱚ ᱠᱟᱜᱼᱟ ᱡᱟᱦᱱᱟᱜ ᱠᱚᱫᱚ ᱵᱟᱝ
ᱛᱟᱦᱚᱞᱮ ᱵᱷᱟᱜᱤ ᱜᱮ ᱦᱩᱭᱩᱜ ᱜᱮᱭᱟ ᱚᱱᱛᱮ?
ᱦᱮᱸ ᱟᱨ ᱚᱱᱟ ᱥᱟᱶᱛᱮ ᱚᱱᱮ ᱦᱟᱸᱜ ᱚᱱᱟ ᱞᱟᱹᱭᱼᱞᱟᱠᱪᱟᱨ ᱠᱚ ᱦᱟᱸᱜ ᱛᱟᱦᱮᱱᱟ᱾ ᱠᱚᱢᱯᱤᱴᱤᱥᱚᱱ ᱦᱟᱸᱜ
ᱦᱚ ᱛᱟᱦᱚᱞᱮ ᱵᱷᱟᱜᱮ ᱜᱮ
ᱦᱮᱸ ᱟᱨ ᱚᱱᱛᱮ ᱫᱚ ᱱᱟᱜ ᱪᱮᱫ ᱞᱮᱠᱟ ᱦᱟᱜ?
ᱟᱞᱮ ᱟᱛᱩᱨ ᱨᱮ ᱤᱧ ᱡᱟᱹᱧ ᱧᱮᱞ ᱮᱫᱟ ᱞᱟᱦᱟ ᱛᱮᱫᱚ ᱵᱟᱝ ᱠᱚ ᱢᱟᱱᱟᱣ ᱛᱟᱦᱮᱸᱫ ᱟᱨ ᱮᱭ ᱵᱟ ᱵᱟ ᱵᱟᱨ ᱵᱚᱪᱷᱚᱨ ᱦᱩᱭᱩᱜ ᱠᱟᱱᱟᱞᱮ ᱢᱟᱱᱟᱣ ᱮᱫᱟ᱾ ᱟᱨ ᱟᱹᱛᱳ ᱥᱮᱨᱚᱠᱚᱢ ᱫᱚ ᱵᱟᱝ ᱵᱚᱲᱚ ᱛᱟᱞᱮᱭᱟ ᱦᱩᱰᱤᱧ ᱜᱮᱭᱟ ᱛᱳ ᱛᱳ ᱢᱟᱱᱟᱣ ᱦᱩᱭᱩᱜ ᱠᱟᱱᱟ ᱵᱟᱨ ᱵᱚᱪᱷᱚᱨ ᱟᱨ ᱱᱤᱭᱟᱹ ᱵᱟᱨ ᱢᱟᱱᱟᱣ ᱦᱩᱭᱩᱜᱼᱟ ᱢᱟᱱᱮ ᱟᱞᱮ ᱟᱹᱛᱩ ᱦᱚᱲ ᱞᱟᱹᱭ ᱜᱮᱭᱟ ᱥᱮᱨᱚᱠᱚᱢ ᱯᱨᱳᱜᱨᱟᱢ ᱠᱚᱫᱚ ᱵᱟᱞᱮ ᱫᱚᱦᱚᱭ ᱜᱮᱭᱟ
ᱦᱮᱸ ᱦᱮᱸ ᱟᱫᱚ ᱚᱱᱟ ᱫᱚ ᱢᱟᱱᱟᱣ ᱞᱮᱠᱷᱟᱱ ᱫᱚ ᱟᱵᱚᱣᱟᱜ ᱠᱟᱱ ᱜᱮᱭᱟ ᱞᱟᱭᱼᱞᱟᱠᱪᱟᱨ ᱠᱚᱫᱚ ᱟᱨ ᱚᱱᱟ ᱟᱵᱚᱨᱮᱱ ᱵᱚᱸᱜᱟ ᱵᱩᱨᱩ ᱠᱟᱱ ᱜᱮᱭᱟ ᱠᱤᱱ
ᱦᱮᱸ
ᱦᱮᱸ ᱟᱫᱚ ᱚᱱᱟ ᱫᱚ ᱟᱪᱪᱷᱟ ᱟᱯᱮ ᱚᱱᱛᱮ ᱫᱚ ᱢᱩᱨᱛᱤ ᱫᱚᱠᱚ ᱵᱮᱱᱟᱣ ᱟᱠᱟ ᱠᱟᱱᱟ ᱪᱮ ᱵᱟᱝ ᱟᱯᱮ ᱚᱸᱰᱮ ᱫᱚ
ᱵᱟᱝ ᱟᱹᱛᱩ ᱨᱮᱫᱚ ᱵᱮᱱᱟᱣ ᱵᱟᱝ ᱦᱩᱭ ᱟᱠᱟᱱᱟ ᱠᱟᱹᱴᱤᱡ ᱥᱟᱹᱜᱤᱧ ᱨᱮ ᱵᱟᱡᱟᱨ ᱠᱚ ᱢᱮᱱᱟᱜᱼᱟ ᱚᱸᱰᱮ ᱠᱚ ᱵᱮᱱᱟᱣ ᱟᱠᱟᱫᱟ
ᱟᱪᱷᱟ ᱟᱪᱷᱟ ᱟᱞᱮ ᱚᱱᱟ ᱠᱚᱨᱮ ᱫᱚ ᱟᱞᱮ ᱚᱱᱟ ᱠᱚᱨᱮ ᱫᱚᱠᱚ ᱵᱮᱱᱟᱣ ᱟᱠᱟᱫ ᱠᱚᱜᱮᱭᱟ
ᱟᱪᱷᱟ ᱛᱚᱵᱮ ᱥᱩᱨ ᱨᱮ ᱢᱤᱫᱴᱟ ᱠᱚᱞᱮᱡᱽ ᱢᱮᱱᱟᱜᱼᱟ ᱚᱰᱮ ᱚᱸᱰᱮ ᱵᱮᱱᱟᱣ ᱢᱮᱱᱟᱜ ᱠᱤᱱᱟ
ᱟᱪᱪᱷᱟ ᱟᱪᱪᱷᱟ
ᱠᱤᱱᱛᱩ ᱟᱹᱰᱤ ᱡᱟᱭᱜᱟᱨ ᱨᱮ ᱧᱮᱞᱚᱜ ᱠᱟᱱᱟ ᱦᱩᱞ ᱢᱟᱦᱟ ᱩᱯᱚᱞᱚᱠᱠᱷᱮ ᱮᱢ ᱚᱨᱜᱮᱥᱴᱟᱨ ᱠᱚᱠᱚ ᱠᱚᱨᱟᱣ ᱵᱟᱲᱟᱭᱮᱫᱟ ᱛᱚ ᱚᱱᱟ ᱠᱚᱫᱚ ᱠᱤᱱᱛᱩ ᱩᱪᱤᱛ ᱫᱚ ᱴᱷᱤᱠ ᱫᱚ ᱵᱟᱝ ᱦᱩᱭᱩᱜᱳᱼᱟ
ᱩᱪᱤᱛ ᱫᱚ ᱵᱟᱝ ᱠᱟᱱᱟ ᱱᱚᱣᱟ ᱫᱚ ᱟᱵᱚᱣᱟᱜ ᱡᱮᱢᱚᱱ ᱛᱤᱨᱤᱥ ᱡᱩᱱ ᱢᱟᱦᱟ ᱨᱮᱦᱟ ᱟᱵᱚᱣᱟᱜ ᱦᱩᱞ ᱢᱟᱦᱟᱨᱮ ᱠᱤᱱ ᱞᱟᱹᱲᱦᱟᱹᱭ ᱞᱮᱱ ᱛᱟᱦᱮᱸ ᱠᱟᱱᱟ ᱢᱟᱭᱟᱢ ᱠᱚ ᱞᱤᱸᱡᱤ ᱞᱮᱱ ᱛᱟᱦᱮᱸ ᱠᱟᱱᱟ ᱱᱚᱣᱟ ᱫᱚ ᱨᱟᱹᱥᱠᱟᱹ ᱫᱤᱱ ᱫᱚ ᱵᱟᱝ ᱠᱟᱱᱟ
ᱵᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱛᱚ
ᱚᱱᱟ ᱫᱚ ᱫᱩᱠ ᱵᱮᱯᱟᱨ ᱨᱮᱱᱟ ᱠᱟᱱᱟ ᱟᱵᱚ ᱚᱱᱟ ᱟᱠᱤᱱ ᱠᱷᱟᱹᱛᱤᱨ ᱛᱮ ᱟᱵᱚ ᱢᱮᱱᱟᱜ ᱵᱚᱱᱟ ᱡᱤᱭᱮᱫ ᱢᱮᱱᱟᱜ ᱵᱚᱱᱟ
ᱦᱮᱸ
ᱦ
ᱟᱨ ᱟᱹᱰᱤ ᱡᱟᱭᱜᱟ ᱨᱮᱜᱮ ᱢᱟᱱᱮ ᱥᱚᱴᱷᱤᱠ ᱱᱤᱭᱚᱢ ᱠᱚ ᱵᱟᱝᱠᱚ ᱢᱟᱱᱟᱣ ᱜᱮᱭᱟ ᱡᱮᱢᱚᱱ ᱡᱮ ᱡᱮᱢᱚᱱ ᱥᱩᱴᱵᱩᱴ ᱛᱮ ᱪᱟᱞᱟᱣᱱᱟ ᱠᱳᱚᱱᱳ ᱱᱤᱭᱚᱢ ᱨᱮᱜᱮ ᱵᱟᱭ ᱛᱟᱦᱮᱸᱱᱟ ᱚᱱᱟ ᱚᱱᱟ ᱠᱚᱫᱚ ᱠᱤᱱᱛᱩ ᱩᱪᱤᱛ ᱫᱚ ᱵᱟᱝ ᱦᱩᱭᱩᱜ ᱠᱟᱱᱟ ᱟᱢ ᱵᱚᱪᱷᱚᱨ ᱦᱚᱭᱛᱚ ᱢᱤᱫ ᱫᱷᱟᱣ ᱢᱟᱱᱟᱣᱟ ᱱᱤᱠᱤᱱᱟᱜ ᱫᱤᱱ ᱠᱤᱱᱛᱩ ᱚᱱᱟ ᱫᱤᱱ ᱨᱮᱦᱚᱸ ᱡᱩᱫᱤ ᱡᱩᱫᱤ ᱴᱷᱤᱠ ᱢᱚᱛᱚ ᱵᱟᱢ ᱯᱟᱞᱚᱱᱟ
ᱦᱮᱸ ᱦᱮᱸ
ᱛᱟᱦᱚᱞᱮ ᱪᱤᱠᱟᱹᱛᱮ ᱦᱩᱭᱩᱜᱼᱟ
ᱦᱮᱸ
ᱟᱨ ᱚᱞ ᱪᱤᱠᱤ ᱚᱞᱪᱤᱠᱤ ᱪᱠᱟ ᱪᱟᱹᱞᱩ ᱢᱮᱱᱟᱜᱼᱟ ᱚᱱᱛᱮ ᱟᱵᱤᱱ ᱚᱱᱛᱮ ᱯᱨᱟᱭᱢᱟᱨᱤ ᱞᱮᱵᱮᱞ
ᱟᱞᱮ ᱱᱚᱛᱮ ᱠᱷᱚᱱ ᱫᱚ ᱞᱟᱹᱭ ᱞᱮᱠᱷᱟᱱ ᱫᱚ ᱟᱞᱮ ᱱᱚᱣᱟ ᱥᱩᱨ ᱼ ᱥᱩᱯᱩᱨ ᱫᱚ ᱦᱟᱸᱜ ᱚᱞᱪᱤᱠᱤ ᱫᱚ ᱢᱟᱲᱟᱝ ᱪᱟᱞᱟᱜ ᱛᱟᱦᱮᱸᱱᱟ
ᱟᱪᱪᱷᱟ
ᱟᱫᱚ ᱚᱱᱠᱟᱱ ᱠᱚᱦᱚᱸ ᱵᱪᱩᱜ ᱠᱚᱣᱟ ᱥᱩᱨ ᱼ ᱥᱩᱯᱩᱨ ᱨᱮ ᱦᱟᱸᱜ ᱞᱟᱹᱭ ᱞᱮᱠᱷᱟᱱ ᱫᱚᱥ ᱠᱤᱞᱳᱢᱤᱴᱟᱨ ᱯᱟᱠᱟ ᱯᱟᱠᱤ ᱨᱮ ᱚᱱᱛᱮ ᱨᱮᱠᱚ ᱯᱟᱲᱦᱟᱣ ᱠᱚᱣᱟ ᱮᱱᱠᱷᱟᱱ ᱥᱟᱺᱜᱤᱧ ᱜᱮᱭᱟ ᱛᱚ ᱮᱱᱠᱷᱟᱱ ᱚᱱᱠᱟ ᱢᱟᱪᱮᱫ ᱠᱚᱦᱚᱸ ᱱᱚᱣᱟ ᱥᱩᱨᱼᱥᱩᱯᱩᱨ ᱠᱚᱨᱮ ᱵᱟᱪᱩᱜ ᱠᱚᱣᱟ ᱡᱚᱛᱚ ᱚᱸᱰᱮ ᱠᱚᱠᱚ ᱪᱟᱞᱟᱜ ᱟᱠᱚ ᱚᱱᱟ ᱠᱚᱨᱮ ᱢᱮᱱᱟᱜ ᱠᱚᱣᱟ ᱵᱟᱡᱟᱨ ᱫᱷᱟᱨᱮ ᱠᱚ ᱨᱮᱱ ᱜᱮ ᱦᱟᱸᱜ ᱟᱫᱚ ᱚᱸᱰᱮ ᱠᱚ ᱯᱟᱲᱦᱟᱣ ᱠᱚᱣᱟ ᱥᱟᱺᱜᱤᱧ ᱟᱞᱮ ᱱᱚᱣᱟ ᱠᱚᱨᱮᱱ ᱫᱚ ᱵᱟᱠᱚ ᱪᱟᱞᱟᱜᱼᱟ ᱮᱱᱠᱷᱟᱱ ᱥᱟᱺᱜᱤᱧ ᱜᱮᱭᱟ ᱥᱮ ᱥᱤᱛᱩᱝ ᱠᱟᱱᱟ ᱟᱨ ᱠᱚ
ᱦᱮᱸ ᱦᱮᱸ
ᱫᱚᱥ ᱠᱤᱞᱳᱢᱤᱴᱟᱨ ᱨᱮ ᱦᱚᱸ ᱵᱟᱝ ᱥᱩᱨᱥᱮ
ᱟᱞᱮ ᱥᱮᱫ ᱦᱚᱸ ᱢᱟᱱᱮ ᱡᱷᱚᱛᱚ ᱡᱟᱭᱜᱟ ᱨᱮᱫᱚ ᱵᱟᱹᱱᱩᱜᱼᱟ ᱠᱪᱷᱩ ᱯᱨᱟᱭᱢᱟᱨᱤᱥᱠᱩᱞ ᱨᱮ ᱢᱮᱱᱟᱜ ᱚᱞᱪᱤᱠ ᱠᱚ ᱥᱮᱬᱟ ᱦᱚᱪᱚᱭᱮᱫ ᱠᱚᱣᱟ ᱟᱨ ᱠᱤᱪᱷᱩ ᱦᱟᱭ ᱤᱥᱠᱩᱞ ᱨᱮ ᱢᱮᱱᱟᱜᱼᱟ ᱠᱤᱱᱛᱩ ᱡᱷᱚᱛᱚ ᱦᱟᱭ ᱤᱥᱠᱩᱞ ᱨᱮᱫᱚ ᱮᱠᱷᱳᱱᱳ ᱟᱹᱨᱤ ᱠᱚ
ᱟᱪᱪᱷᱟ ᱟᱪᱪᱷᱟ
ᱠᱚᱞᱮᱡᱽ ᱠᱚᱨᱮ ᱫᱚ ᱡᱚᱛᱚ ᱠᱚᱞᱮᱡᱽ ᱠᱚᱨᱮ ᱜᱮ ᱢᱮᱱᱟᱜᱼᱟ ᱧᱮᱞ ᱧᱟᱢᱚᱜ ᱠᱟᱱᱟ
ᱟᱪᱪᱷᱟ
ᱛᱚᱵᱮ ᱯᱨᱚᱛᱴᱤ ᱤᱥᱠᱩᱞᱮ ᱪᱟᱞᱩ ᱞᱮᱠᱷᱟᱱ ᱵᱷᱟᱜᱤᱼᱟ᱾ ᱠᱟᱨᱚᱱ ᱚᱞ ᱪᱤᱠᱤ ᱦᱮᱸ ᱡᱮᱦᱮᱛᱩ ᱟᱵᱚᱣᱟᱜ ᱱᱤᱡᱮᱥ ᱵᱷᱟᱥᱟ ᱱᱤᱡᱚᱥᱥᱚ ᱞᱤᱯᱤ ᱢᱮᱱᱟᱜᱼᱟ ᱛᱚ ᱚᱱᱟ ᱫᱚ ᱥᱮᱬᱟ ᱫᱚᱨᱠᱟᱨᱟ᱾ ᱦᱚᱭᱛᱳ ᱟᱢ ᱜᱤᱫᱽᱨᱟᱹ ᱵᱟᱝᱞᱟ ᱤᱝᱞᱤᱥ ᱡᱟᱦᱟᱸ ᱛᱮᱜᱮᱢᱟ ᱯᱟᱲᱟᱣ ᱦᱚᱪᱚᱭ ᱠᱤᱱᱛᱩ ᱯᱟᱥᱟᱥᱤ ᱱᱤᱭᱟᱹ ᱦᱚᱸ ᱠᱤᱱᱛᱩ ᱥᱮᱬᱟ ᱦᱚᱪᱩ ᱫᱚᱨᱠᱟᱨ
ᱦᱮᱸ ᱟᱵᱚᱣᱟᱜ ᱵᱷᱟᱥᱟ ᱠᱟᱱᱟ᱾
ᱦᱮᱸ
ᱦᱮᱸ ᱢᱤᱫᱴᱟᱝ ᱟᱵᱚᱣᱟᱜ ᱞᱤᱯᱤ ᱠᱟᱱᱟ ᱟᱵᱚᱣᱟᱜ ᱨᱚᱲ ᱟᱹᱨᱤᱪᱟᱹᱞᱤ ᱡᱮᱢᱚᱱ ᱟᱞᱫᱚᱜ ᱢᱟ᱾
ᱦᱮᱸ
ᱟᱢ ᱡᱟᱦᱟᱸ ᱛᱮᱜᱮᱢ ᱯᱟᱲᱦᱟ ᱟᱵᱚᱣᱟᱜ ᱠᱤᱱᱛᱩ ᱟᱵᱚᱣᱟᱜ ᱫᱷᱚᱨᱚᱢ ᱟᱵᱚᱣᱟᱜ ᱨᱚᱲ ᱟᱹᱨᱤᱪᱟᱹᱞᱤ
ᱚᱱᱟ ᱵᱟ ᱚᱱᱟ ᱠᱟᱞᱪᱟᱨ ᱠᱚᱫᱚ ᱫᱚᱦᱚ ᱞᱟᱹᱠᱛᱤ ᱠᱟᱱᱟ ᱮᱠᱟ ᱜᱮ᱾
ᱟᱨ ᱱᱮᱛᱟᱨ ᱢᱟ ᱡᱟ ᱨᱚᱠᱚᱢ ᱧᱮᱞᱚᱜ ᱠᱟᱱᱟ ᱡᱮ ᱛᱩᱢᱫᱟᱜ ᱴᱟᱢᱟᱠ ᱠᱚᱦᱚᱸ ᱵᱟᱝ ᱤᱭᱟᱹᱜ ᱠᱟᱱᱟ ᱵᱮᱥᱤᱜᱮ ᱠᱷᱟᱹᱞᱤ ᱥᱟᱩᱱᱰ ᱜᱮ
ᱦᱮᱸ ᱛᱟᱯᱚᱨᱮ ᱟᱹᱰᱤ ᱡᱟᱭᱜᱟ ᱨᱮ ᱧᱮᱞᱚᱜ ᱠᱟᱱᱟ ᱵᱟᱯᱞᱟ ᱚᱲᱟᱜ ᱠᱚᱨᱮ ᱢᱟᱱᱮ ᱛᱩᱢᱫᱟᱜ ᱴᱟᱢᱟᱠ ᱫᱚ ᱟᱹᱰᱤ ᱠᱚᱢ ᱠᱚ ᱤᱫᱤᱭ ᱫᱟ ᱢᱟᱭᱤᱠ ᱰᱤᱡᱮ ᱟᱛᱮᱮᱫ ᱜᱮ ᱵᱮᱥᱤᱨ ᱵᱷᱟᱜᱽ ᱠᱚ ᱮᱱᱮᱡ ᱠᱟᱱᱟ
ᱦᱮᱸ ᱦᱮᱸ
ᱠᱤᱱᱛᱩ ᱡᱟᱦᱟᱸᱭ ᱢᱟᱱᱮ ᱠᱚᱢ ᱵᱚᱭᱚᱥᱤ ᱜᱤᱫᱽᱨᱟᱹ ᱢᱟᱹᱭ ᱵᱟᱹᱵᱩ ᱠᱚ ᱢᱮᱱᱟᱜ ᱠᱚᱣᱟ ᱩᱱᱠᱩ ᱛᱟᱦᱚᱞᱮ ᱪᱮᱫ ᱠᱚ ᱥᱮᱬᱟᱭᱟ ᱧᱮᱞ ᱠᱟᱛᱮ᱾ ᱢᱟᱱᱮ ᱡᱟᱦᱟᱸ ᱠᱚᱨᱮ ᱫᱚᱨᱠᱟᱨ ᱟᱵᱚᱣᱟᱜ ᱴᱨᱟᱰᱤᱥᱚᱱᱟᱞ ᱚᱱᱟ ᱠᱚᱫᱚ ᱠᱤᱱᱛᱩ ᱠᱟᱞᱪᱟᱨ ᱠᱚ ᱫᱚᱦᱚ ᱞᱟᱹᱠᱛᱤ
ᱦᱮᱸ ᱛᱚ
ᱡᱩᱫᱤ ᱵᱟᱢ ᱫᱚᱦᱚᱭᱟ ᱛᱚ ᱟᱥᱛᱮ ᱟᱥᱛᱮ ᱱᱤᱭᱟᱹ ᱫᱚ ᱟᱫ ᱪᱟᱵᱟᱜ-ᱟ᱾
ᱦᱮᱸ ᱚᱱᱟ ᱫᱚ ᱟᱫ ᱪᱟᱵᱟᱜ ᱜᱮᱭᱟ ᱞᱟᱹᱭ ᱞᱮᱠᱷᱟᱱ ᱟᱵᱚ ᱵᱟᱝ ᱵᱟᱝ ᱛᱟᱦᱮᱸ ᱯᱩᱨᱟ ᱟᱜ ᱱᱚᱣᱟ ᱫᱚ ᱟᱹᱞᱤᱧᱟᱜ ᱢᱚᱱᱮ ᱫᱚ ᱦᱟᱸᱜ ᱟᱫᱚᱜ ᱜᱮᱭᱟ ᱵᱩᱡᱷᱟᱹᱜ ᱠᱟᱱᱟ ᱡᱮᱨᱚᱠᱚᱢ
ᱦᱮᱸ
ᱱᱤᱛᱚᱜ ᱡᱟᱦᱟᱸ ᱨᱚᱠᱚᱢ ᱧᱮᱞᱚᱜ ᱠᱟᱱᱟ ᱥᱮ ᱟᱨ ᱱᱤᱛᱚᱜ ᱢᱮᱱ ᱠᱟᱛᱮ ᱦᱚᱸ ᱱᱮᱛᱟᱨ ᱜᱤᱫᱽᱨᱟᱹᱢ ᱡᱟᱦᱟᱸ ᱢᱮᱛᱟᱟᱣ ᱠᱚᱣᱟᱢ ᱵᱟᱠᱚ ᱵᱩᱡᱷᱟᱹᱣᱟ᱾
ᱵᱟᱝ ᱱᱚᱛᱮ ᱵᱟᱝᱠᱚ ᱩᱞᱴᱟᱹ ᱟᱢᱜᱮ ᱵᱩᱡᱷᱟᱹᱣ ᱢᱮᱭᱟᱭ
ᱦᱮ ᱱᱤᱡᱮ ᱡᱟᱦᱟᱱᱟᱜ ᱢᱮᱛ ᱛᱟᱭᱚᱢ ᱠᱤ ᱚᱱᱟ ᱫᱚ ᱵᱟᱞᱥᱟ ᱥᱮ ᱪᱮᱫ ᱦᱟᱜ ᱚᱱᱟ ᱦᱚᱸ ᱵᱟᱠᱚ ᱵᱩᱡᱷᱟᱹᱜ ᱟᱠᱚ
ᱦᱮᱸ ᱟᱨ ᱢᱤᱫᱴ ᱴᱚᱯᱤᱠ ᱤᱧ ᱞᱟᱹᱭ ᱛᱟᱝ ᱟᱜ ᱴᱷᱤᱠ ᱟᱪᱮ ᱱᱤᱭᱟᱹ ᱵᱮᱯᱟᱨ ᱨᱮ ᱠᱤᱪᱷᱩ ᱠᱷᱚᱱ ᱟᱞᱚᱪᱱᱟ ᱞᱮᱠᱷᱟᱱ ᱵᱷᱟᱜᱮ ᱦᱩᱭ ᱠᱚᱼᱟ᱾
ᱟᱪᱷᱟ ᱴᱷᱤᱠ ᱢᱟ
ᱱᱮᱛᱟᱨ ᱟᱵᱚ ᱥᱚᱢᱟᱡᱽ ᱨᱮ ᱟᱹᱰᱤ ᱡᱟᱭᱜᱟ ᱧᱮᱞᱚᱜ ᱠᱟᱱᱟ ᱡᱮ ᱵᱚᱭᱚᱥ ᱟᱹᱨᱤ ᱞᱟᱦᱟ ᱞᱟᱦᱟ ᱨᱮᱜᱮ ᱢᱟᱱᱮ ᱚᱞᱯᱚ ᱵᱚᱭᱚᱥ ᱠᱷᱚᱱ ᱟᱜ ᱠᱩᱲᱤ ᱜᱤᱫᱽᱨᱟᱹᱠᱚ ᱵᱟᱯᱞᱟᱜ ᱠᱟᱱᱟ ᱛᱚ ᱱᱤᱭᱟᱹ ᱵᱮᱯᱟᱨ ᱨᱮ ᱟᱵᱤᱱᱟᱜ ᱠᱤᱪᱷᱩ ᱯᱚᱭᱮᱱᱴ ᱵᱤᱱ ᱞᱟᱹᱭ ᱞᱮᱠᱷᱱ ᱦᱩᱭ ᱠᱚᱜᱼᱟ ᱡᱮ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱟᱨ ᱡᱩᱫᱤ ᱵᱟᱹᱲᱤᱡ ᱦᱩᱭᱩᱜ ᱠᱟᱱᱟ ᱚᱠᱟ ᱥᱮᱫ ᱵᱟᱹᱲᱤᱡ ᱦᱩᱭᱩᱜ ᱠᱟᱱᱟ ᱱᱤᱭᱟᱹ ᱵᱮᱯᱟᱨ ᱨᱮ ᱡᱩᱫᱤ ᱠᱤᱪᱷᱩ ᱞᱟᱹᱭ ᱠᱮᱭᱟ᱾
ᱟᱪᱪᱷᱟ ᱚᱱᱟ ᱵᱟᱨᱮᱛᱮ ᱠᱟᱹᱴᱤᱡ ᱞᱤᱧ ᱞᱟᱹᱭᱮᱜᱼᱟ ᱦᱮᱸᱥᱮ᱾
ᱦᱮᱸ
ᱮ ᱚᱞᱯᱚ ᱵᱚᱭᱚᱥᱮ ᱱᱚᱣᱟᱜ ᱠᱚ ᱵᱟᱯᱞᱟᱜ ᱠᱟᱱᱟ ᱠᱚ ᱦᱟᱸᱜ ᱟᱨ ᱵᱟᱯᱞᱟ ᱦᱚᱸ ᱩᱪᱤᱛ ᱢᱟ ᱵᱟᱝ ᱠᱟᱱᱟ᱾
ᱦᱮᱸ
ᱟᱨ ᱱᱚᱜᱚᱭ ᱡᱮᱢᱚᱱ ᱚᱞᱯᱚ ᱵᱚᱭᱚᱥ ᱡᱟᱦᱟ ᱠᱩᱲᱤ ᱠᱚ ᱡᱟᱶᱟᱭ ᱚᱜ ᱠᱟᱱᱟ ᱠᱚ ᱵᱟᱝ ᱠᱚᱲᱟ ᱦᱚᱸ ᱠᱚ ᱴᱷᱤᱠ ᱜᱮ ᱵᱟᱯᱞᱟᱜ ᱠᱟᱱᱟ ᱠᱚ
ᱛᱚ ᱡᱟᱶᱟᱭ ᱦᱚᱸ ᱴᱷᱤᱠ ᱜᱮᱭᱟ ᱡᱟᱶᱟᱭᱚᱜ ᱠᱟᱱᱟ ᱠᱚ ᱟᱫᱚ ᱡᱟᱶᱟᱭ ᱠᱟᱛᱮ ᱨᱮᱦᱚᱸ ᱟᱨᱚ ᱠᱚ ᱱᱤᱛᱚᱜ ᱡᱟᱶᱟᱭ ᱟᱹᱪᱩᱨᱚᱜ ᱠᱟᱱᱟ ᱦᱮᱸ ᱟᱫᱚ ᱟᱹᱞᱤᱧᱟᱜ ᱢᱮᱱ ᱫᱚ ᱱᱚᱣᱟ ᱠᱟᱱᱟ ᱡᱮ ᱫᱟᱬᱟ ᱵᱷᱟᱜᱟᱣᱟᱢ ᱴᱷᱤᱠ ᱜᱮᱟᱢ ᱡᱟᱦᱟᱸᱟᱸ ᱪᱤᱠᱟᱹᱭ ᱢᱮ ᱰᱟᱺᱜᱩᱣ ᱵᱷᱳᱩᱨ ᱨᱮᱜᱮ
ᱦᱮᱸ
ᱜᱮᱭᱟ ᱚᱱᱟ ᱟᱢ ᱫᱟᱬᱟ ᱵᱷᱟᱜᱟᱢ ᱴᱷᱤᱠᱭᱟ ᱤᱱᱟᱹ ᱯᱚᱨᱮ ᱫᱚ ᱱᱚᱝᱠᱟ ᱡᱮᱢᱚᱱ ᱡᱟᱶᱟᱭᱚᱢ ᱡᱟᱶᱟᱭ ᱦᱮᱸᱛᱚ ᱡᱟᱶᱟᱭ ᱩᱡᱟᱹᱲᱚᱜᱼᱟ ᱚᱲᱟᱜ ᱨᱮᱦᱚᱸ ᱠᱚ ᱚᱯᱚᱢᱟᱱᱚᱜᱼᱟ᱾ ᱡᱟᱶᱟᱭ ᱚᱲᱟᱜ ᱨᱮᱦᱚᱸ ᱠᱚ ᱚᱯᱚᱢᱟᱱᱚᱜᱼᱟ᱾ ᱠᱷᱟᱱ ᱱᱚ-ᱚᱱᱟ ᱩᱪᱤᱛ ᱫᱚ ᱵᱟᱝ ᱠᱟᱱᱟ ᱟᱢ ᱡᱟᱦᱟᱸ ᱪᱤᱠᱚᱸᱢ ᱤᱭᱚᱸ ᱢᱮ ᱟᱫᱚ ᱚᱱᱟ ᱩᱪᱮᱫ ᱢᱟ ᱵᱟᱝ ᱠᱟᱱᱟ ᱥᱚᱨᱠᱟᱨ ᱦᱚᱸ ᱞᱟᱹᱭ ᱦᱚᱪᱚ ᱠᱟᱫᱟ ᱠᱤ ᱟᱴᱷᱨᱚ ᱵᱚᱪᱷᱚᱨ ᱠᱩᱲᱤ ᱫᱚ ᱢᱟᱱᱮ ᱟᱴᱷᱨᱚ ᱵᱚᱪᱷᱚᱨ ᱯᱚᱨᱮ ᱫᱚ ᱡᱟᱶᱟᱭ ᱫᱟᱲᱮᱭᱟᱜᱼᱟ᱾ ᱟᱴᱷᱨᱚ ᱢᱟᱲᱟᱝ ᱟᱴᱷᱚᱨᱚ ᱵᱚᱪᱷᱚᱨ ᱢᱟᱲᱟᱝ ᱫᱚ ᱟᱶᱨᱤ ᱯᱚᱨ ᱫᱚ ᱵᱟᱝᱼᱟ᱾
ᱦᱮᱸ
ᱟᱫᱚ ᱚᱱᱟ ᱦᱚᱸᱛᱚ ᱵᱟᱠᱚ ᱢᱟᱱᱟᱣ ᱵᱟᱛᱟᱣ ᱮᱫᱟ ᱠᱚ ᱦᱟᱸᱜ ᱱᱤᱛᱚᱜ ᱢᱟ ᱦᱟᱸᱜ᱾
ᱵᱟᱝ ᱟᱹᱰᱤ ᱡᱟᱭᱜᱟ ᱨᱮ ᱵᱟᱝᱠᱚ ᱢᱟᱱᱟᱣᱫᱟ ᱛᱚ᱾
ᱟᱫᱚ ᱚᱱᱟ ᱪ ᱫᱚ ᱟᱞᱮ ᱱᱚᱣᱟ ᱠᱚᱨᱮ ᱫᱚ ᱦᱟᱸᱜ ᱟᱹᱛᱩ ᱠᱚᱨᱮᱜ ᱱᱚᱝᱠᱟ ᱱᱤᱭᱚᱢ ᱟᱠᱟᱱᱟ ᱡᱮ ᱟᱞᱮ ᱟᱹᱛᱩ ᱨᱮ ᱦᱟᱜ ᱡᱮ ᱟᱞᱮ ᱫᱚ ᱵᱟᱞᱮ ᱡᱚᱢᱟ ᱦᱚᱪᱚᱚᱣᱟ ᱟᱴᱷᱨᱚ ᱵᱚᱪᱷᱚᱨ ᱯᱚᱨᱮ ᱫᱚ ᱴᱷᱤᱠ ᱜᱮᱭᱟ᱾
ᱦᱮᱸ ᱦᱮᱸ
ᱦᱮᱸ ᱟᱨ ᱟᱯᱮ ᱚᱱᱛᱮ ᱠᱚᱨᱮ ᱫᱚ ᱦᱜ ᱪᱮᱫᱮ ᱞᱮᱠᱟ ᱫᱚ?
ᱢᱟᱱᱮ ᱟᱹᱰᱤ ᱡᱟᱭᱜᱜᱟ ᱨᱮ ᱧᱮᱞᱚᱜ ᱠᱟᱱᱟ ᱡᱮ ᱚᱞᱯᱚ ᱵᱚᱭᱚᱥ ᱠᱚᱲᱟ- ᱠᱩᱲᱤ ᱟᱹᱠᱤᱱ ᱱᱤᱡᱮ ᱱᱤᱡᱮ ᱛᱮᱠᱤᱱ ᱟᱸᱜᱤᱨᱚᱜ ᱠᱟᱱᱟ᱾ ᱫᱤᱭᱮ ᱯᱨᱚᱵᱞᱮᱢ ᱡᱟᱦᱟᱸᱳᱜ ᱠᱟᱱᱟ ᱦᱚᱳᱭᱛᱚ ᱩᱯᱚᱡᱩᱠᱛᱚ ᱵᱚᱭᱮᱥ ᱵᱟᱝ ᱦᱩᱭᱩᱜ ᱠᱟᱱᱟ᱾ ᱟᱢ ᱱᱤᱡᱮ ᱴᱷᱤᱠ ᱢᱚᱛᱚ ᱤᱱᱠᱟ ᱤᱱᱠᱟᱢ ᱵᱟᱢ ᱫᱟᱲᱮᱭᱟᱜᱼᱟ᱾ ᱢᱟᱱᱮ ᱚᱲᱟᱜ ᱦᱚᱲ ᱩ ᱯᱚᱨ ᱢᱟᱱᱮ ᱟᱢ ᱱᱤᱨᱵᱷᱚᱨ ᱢᱮᱱᱟᱜ ᱢᱮᱭᱟ ᱫᱤᱭᱮ ᱟᱢ ᱚᱱᱟ ᱩᱢᱮᱨ ᱨᱮ ᱡᱩᱫᱤ ᱢᱤᱫᱴᱟᱜ ᱵᱟᱹᱦᱩᱢ ᱟᱹᱜᱩ ᱠᱮᱫᱮᱭᱟ, ᱛᱟᱦᱞᱮ ᱟᱢ ᱱᱤᱡᱮᱨᱟᱜ ᱠᱷᱚᱨᱚᱪ ᱚᱠᱚᱭ ᱪᱟᱞᱟᱣ ᱛᱟᱢᱟ ᱟᱨ ᱟᱢ ᱵᱟᱹᱩᱣᱟᱜ ᱠᱷᱚᱨᱚᱪ ᱚᱠᱚᱭ ᱪᱟᱞᱟᱜᱼᱟ, ᱛᱟᱯᱚᱨᱮ ᱡᱩᱫᱤ ᱢᱤᱫ ᱵᱟᱨ ᱵᱚᱪᱚᱨ ᱧᱮᱞᱚᱜ ᱠᱟᱱᱟ ᱡᱮ ᱢᱤᱫᱴᱟᱝ ᱜᱤᱫᱽᱨᱟᱹ ᱯᱤᱫᱽᱨᱟᱹ ᱛᱚᱠᱷᱚᱱ ᱜᱮ ᱦᱩᱭᱩᱜ ᱠᱟᱱᱟ᱾ ᱛᱟᱦᱞᱮ ᱛᱚᱠᱷᱚᱱ ᱥᱚᱢᱚᱥᱥᱟ ᱟᱵᱟᱨ ᱵᱮᱥᱤ ᱛᱤᱜᱩᱱ ᱠᱟᱱᱟ ᱩᱱᱤᱭᱟᱜ ᱠᱷᱚᱨᱚᱪ ᱢᱮᱱᱟᱜᱼᱟ ᱰᱟᱠᱛᱟᱨ ᱛᱷᱮᱠᱮ ᱡᱚᱢ ᱧᱩ ᱯᱩᱥᱴᱤ ᱠᱚ ᱵᱮᱵᱟᱨ ᱠᱚ ᱛᱟᱦᱞᱮ ᱚᱱᱛᱮ ᱵᱤᱨᱟᱴ ᱯᱨᱚᱵᱞᱮᱢ ᱧᱮᱞᱚᱜ ᱠᱟᱱᱟ ᱛᱚᱠᱷᱚᱱ ᱵᱟᱫᱽᱫᱷᱚᱚᱠᱟᱨ ᱛᱮ ᱟᱢᱟᱜ ᱢᱟᱱᱮ ᱡᱟ ᱩᱢᱮᱨ ᱟᱢᱟᱜ ᱠᱟᱹᱢᱤ ᱨᱮᱱᱟᱜ ᱵᱚᱭᱮᱥ ᱵᱟᱝ ᱠᱟᱱᱟ ᱚᱱᱟ ᱩᱢᱮᱨ ᱨᱮ ᱵᱟᱫᱽᱫᱷᱚᱚᱠᱟᱨᱛᱮ ᱜᱤᱫᱽᱨᱟᱹ ᱠᱚ ᱦᱟᱱᱛᱮ ᱱᱟᱛᱮ ᱠᱟᱹᱢᱤ ᱠᱚ ᱪᱟᱞᱟᱜ ᱠᱟᱱᱟ᱾ ᱯᱷᱚᱞᱮ ᱟᱢᱟᱜ ᱱᱤᱡᱮᱥ ᱥᱚᱨᱤᱨ ᱥᱟᱥᱛᱷᱚ ᱟᱹᱰᱤ ᱫᱩᱨᱵᱚᱞᱚᱜ ᱠᱟᱱᱟ ᱢᱟᱱᱮ ᱴᱷᱤᱠ ᱢᱚᱛᱚ ᱵᱟᱝ ᱦᱩᱭᱩᱜ ᱠᱟᱱ ᱛᱟᱢᱟ ᱥᱚᱨᱤᱨ ᱥᱟᱥᱛᱷᱚ ᱦᱚᱸ ᱚᱞᱯᱚ ᱵᱚᱭᱚᱥ ᱨᱮᱜᱮ ᱵᱤᱵᱷᱤᱱᱱᱚ ᱨᱳᱜᱽ ᱟᱡᱟᱨ ᱛᱮ ᱢᱟᱱᱮ ᱡᱚᱲᱚᱚᱥᱚᱲᱚᱜ ᱠᱟᱱᱟ, ᱛᱟᱯᱚᱨ ᱡᱟᱦᱟᱸᱭ ᱠᱩᱲᱤ ᱜᱤᱫᱽᱨᱟᱹ ᱢᱮᱱᱟᱭᱟ ᱩᱱᱤᱭᱟᱜᱚ ᱢᱟᱱᱮ ᱡᱚᱛᱷᱮᱥᱴᱚ ᱩᱢᱮᱨ ᱵᱟᱝ ᱦᱩᱭ ᱟᱠ ᱠᱟᱱ ᱛᱟᱭᱟ ᱢᱤᱫᱴᱟᱝ ᱡᱚᱫᱤ ᱜᱤᱫᱽᱨᱟᱹᱭᱭ ᱦᱟᱛᱟᱣᱟᱭᱣᱟ ᱩᱱᱤ ᱫᱚ ᱡᱚᱛᱷᱮᱴᱚ ᱫᱚᱨᱠᱟᱨ ᱛᱚ ᱢᱟᱱᱮ ᱱᱤᱡᱮᱥ ᱱᱤᱡᱮᱥᱚ ᱥᱚᱨᱤᱨ ᱥᱟᱥᱛᱷᱚ ᱴᱷᱤᱠ ᱢᱚᱛᱚ ᱵᱟᱝ ᱜᱚᱴᱷᱚᱱ ᱠᱟᱱ ᱛᱟᱭᱟ ᱚᱱᱟ ᱩᱢᱮᱨ ᱨᱮ ᱡᱚᱫᱤ ᱢᱤᱫᱴᱟᱝ ᱵᱟᱪᱟᱢ ᱦᱟᱛᱟᱣᱟ ᱛᱟᱦᱚᱞᱮ ᱵᱟᱪᱪᱟᱣ ᱴᱷᱤᱠ ᱢᱚᱛᱚ ᱯᱩᱥᱴᱤ ᱵᱟᱝ ᱦᱩᱭᱩᱜᱜ ᱛᱟᱭᱟ ᱟᱨ ᱱᱤᱡᱮᱨᱟᱜ ᱦᱚᱸ ᱯᱩᱥᱴᱤ ᱵᱟᱝ ᱦᱩᱭᱩᱜᱼᱟ᱾ ᱫᱷᱤᱨᱮ ᱫᱷᱤᱨᱮ ᱛᱮ ᱟᱢᱟᱜ ᱦᱚᱲᱢᱚ ᱠᱟᱹᱦᱤᱞ ᱪᱟᱞᱟᱜ ᱟᱢ ᱵᱟᱪᱪᱟ ᱦᱚᱸ ᱴᱷᱤᱠ ᱢᱚᱛᱚ ᱩᱯᱚᱡᱩᱠᱛᱚ ᱯᱩᱥᱴᱤᱠᱚᱨ ᱠᱷᱟᱵᱟᱨ ᱠᱚ ᱵᱟᱭ ᱧᱟᱢᱟ᱾ ᱱᱤᱝᱠᱟᱱᱟᱜ ᱯᱨᱚᱵᱞᱮᱢ ᱠᱚ ᱯᱚᱨᱚᱵᱚᱨᱛᱤ ᱠᱟᱞ ᱨᱮ ᱦᱚᱳᱭᱛᱚ ᱟᱵᱮᱜ ᱛᱮᱠᱚ ᱠᱚᱨᱟᱣ ᱫᱟ ᱴᱷᱤᱠ ᱟᱪᱷᱮ ᱠᱤᱱᱛᱩ ᱩᱪᱤᱛ ᱫᱚ ᱵᱟᱝ ᱚᱞᱯᱚ ᱵᱚᱭᱮᱥ ᱨᱮᱫᱚ ᱟᱨ ᱡᱟᱦᱟᱸᱭ ᱚᱲᱟᱜ ᱨᱮ ᱟᱭᱳ-ᱵᱟᱵᱟ ᱜᱟᱨᱡᱮᱱ ᱠᱚ ᱢᱮᱱᱟᱜ ᱠᱚᱣᱟ ᱱᱤᱠᱩ ᱵᱩᱡᱷᱟᱹᱣ ᱫᱚᱨᱠᱟᱨ ᱠᱟᱱᱟ ᱡᱮ ᱱᱤᱱᱟᱹᱜ ᱠᱚᱢ ᱵᱚᱭᱮᱥ ᱨᱮᱫᱚ ᱵᱟᱯᱞᱟ ᱫᱚ ᱩᱪᱤᱛ ᱫᱚ ᱵᱟᱝ ᱩᱱᱠᱩ ᱟᱹᱰᱤᱴᱤᱡ ᱵᱩᱡᱷᱟᱹᱣ ᱞᱟᱹᱠᱛᱤ ᱠᱟᱱᱟ ᱡᱮ ᱡᱚᱛᱷᱮᱥᱴᱚᱴᱟᱜ ᱩᱢᱮᱨ ᱦᱚᱪᱚ ᱟᱢ ᱢᱤᱫᱴᱟᱝ ᱡᱮᱠᱚᱱᱳ ᱤᱱᱠᱟᱢ ᱨᱮᱱᱟᱜ ᱪᱮᱥᱴᱟᱭ ᱢᱮ ᱡᱟᱛᱮ ᱥᱚᱝᱥᱟᱨ ᱵᱷᱟᱜᱤ ᱴᱤᱠ ᱪᱟᱞᱟᱜ ᱢᱟ ᱠᱚᱱᱳ ᱠᱚᱥᱴ ᱠᱚᱥᱴᱚ ᱠᱚ ᱵᱟᱝ ᱦᱩᱭᱩᱜ ᱢᱟ᱾ ᱦᱚ ᱚᱞᱚᱯ ᱵᱟᱯᱞᱟᱭᱮᱱᱟ ᱫᱤᱭᱮ ᱠᱤᱪᱷᱩ ᱠᱷᱚ ᱦᱚᱛᱚᱤᱪᱷᱩ ᱵᱚᱪᱷᱚᱨ ᱯᱚᱨ ᱜᱤᱫᱽᱨᱟᱹ ᱠᱚ ᱦᱩᱭᱮᱱᱟ ᱫᱤᱭᱮ ᱟᱵᱚ ᱦᱟᱱᱛᱮ ᱱᱟᱛᱮ ᱟᱢ ᱠᱟᱹᱢᱤ ᱛᱮᱢ ᱞᱟᱜᱟ